ᱜᱮ
ᱚ ᱢᱮᱱ ᱫᱟᱞᱤᱧ ᱜᱚᱝᱠᱮ ᱟᱵᱤᱱᱟᱜ ᱠᱟᱴᱤᱡ ᱨᱚᱲ ᱵᱮᱥ ᱧᱚᱜ ᱵᱟᱝ ᱟᱸᱡᱚᱢᱚᱜ ᱠᱟᱱᱟ ᱦᱳᱭ ᱥᱮ
ᱟᱞᱤᱧᱟᱜ ᱵᱟᱝ ᱟᱱᱡᱚᱢᱚᱜ ᱠᱟᱱ ᱛᱟᱞᱤᱧᱟ?
ᱦᱮᱸ ᱱᱤᱛᱳ ᱫᱚ ᱟᱸᱡᱚᱢᱚᱜ ᱠᱟᱱᱟ ᱢᱟ
ᱟᱪᱪᱷᱟ ᱟᱪᱪᱷᱟ ᱟᱪᱪᱷᱟ
ᱜᱚᱝᱠᱮ ᱛᱟᱦᱞᱮ ᱱᱟᱯᱟᱭ ᱦᱳᱭ ᱜᱚᱝᱠᱮ ᱱᱤᱛᱚᱜ ᱫᱷᱟᱹᱨᱤᱡ ᱮᱱᱟ ᱦᱳᱭ ᱜᱚᱝᱠᱮ ᱱᱤᱛᱚᱜ ᱫᱷᱟᱹᱨᱤᱡ ᱫᱚᱱᱟᱜ ᱢᱮᱱ ᱜᱟᱱᱚᱜᱼᱟ ᱪᱟᱸᱫᱳ ᱵᱟᱹᱵᱩᱣᱟᱜ ᱫᱟᱭᱟ ᱫᱩᱞᱟᱹᱲ ᱛᱮ ᱱᱟᱯᱟᱭ ᱜᱮ ᱦᱱᱟᱜ ᱱᱟᱜ ᱥᱟᱱᱟ ᱠᱚᱜᱮ ᱢᱮᱱᱟᱜ ᱞᱮᱭᱟ᱾ ᱟᱫᱚ ᱜᱚᱝᱠᱮ ᱢᱮᱱᱫᱚ ᱟᱵᱮᱱ ᱦᱮᱸ
ᱞᱟᱹᱭ ᱫᱟᱜ ᱡᱟᱹᱲᱤ ᱠᱚ ᱪᱮᱫᱮ ᱞᱮᱠᱟ ᱟᱯᱮᱥᱮᱫ
ᱜᱚᱢᱠᱮ ᱫᱟᱜ ᱡᱟᱹᱲᱤ ᱢᱮᱱ ᱞᱮᱠᱷᱟᱱ ᱫᱚ ᱱᱟᱜ ᱱᱚᱜ ᱚᱭ ᱫᱚᱢᱮ ᱮᱠᱴᱟ ᱞᱟᱦᱟ ᱫᱚ ᱱᱟᱜ ᱵᱟᱭ ᱵᱟᱭ ᱫᱟᱜ ᱡᱟᱹᱲᱤᱭᱟ ᱠᱟᱫᱟ ᱟᱫᱚ ᱱᱚᱜᱼᱚᱭ ᱛᱮᱦᱮᱧ ᱜᱟᱯᱟ ᱜᱮ ᱱᱟᱜ ᱠᱟᱹᱴᱤᱡ ᱮ ᱡᱟᱹᱩᱫ ᱵᱟᱲᱟᱣᱟᱞᱮ ᱠᱟᱱᱟ ᱟᱫᱚ ᱱᱤᱭᱟᱹ ᱡᱟᱹᱯᱩᱫ ᱛᱮ ᱱᱟᱜ ᱟᱹᱰᱤ ᱱᱟᱯᱟᱭ ᱧᱚᱜ ᱵᱩᱡᱩᱜ ᱠᱟᱱᱟ ᱟᱫᱚ ᱜᱚᱝᱠᱮ ᱟᱯᱮᱥᱮᱫ ᱫᱚ ᱚᱠᱟᱮ ᱞᱮᱠᱟ ᱫᱟᱜ ᱡᱟᱠᱩᱫᱚᱜ
ᱟᱞᱮ ᱦᱚᱸᱫᱟᱜ ᱡᱟᱲᱤ ᱦᱚᱸᱜᱚᱭ ᱛᱮᱦᱮᱧ
ᱟᱨ ᱜᱚᱝᱠᱮ ᱟᱵᱮᱱᱟᱜ ᱠᱟᱴᱤᱡ ᱨᱚᱲ ᱠᱟᱴᱤᱡ ᱜᱮᱫ ᱜᱮᱫ ᱟᱸᱡᱚᱢᱚᱜ ᱠᱟᱱᱟ ᱾
ᱞᱟᱹᱭ ᱫᱟᱞᱤᱧ ᱫᱤᱱᱳᱜ ᱜᱮ ᱫᱟᱜ ᱡᱟᱹᱲᱤᱭᱮᱫ ᱛᱟᱦᱮᱸᱜᱟᱭ ᱛᱮᱦᱮᱧ ᱜᱮ ᱵᱟᱭ ᱫᱟᱜ ᱡᱟᱲᱤᱭᱫᱟ
ᱟᱪᱪᱷᱟ ᱟᱪᱪᱷᱟ ᱟᱪᱪᱷᱟ ᱜᱚᱝᱠᱮ ᱢᱮᱱ ᱫᱚ
ᱨᱚᱦᱚᱭ ᱠᱚᱫᱚ ᱦᱩᱭᱳᱜ ᱠᱟᱱᱟ ᱥᱮ ᱵᱟᱝ ᱛᱟᱦᱚᱞᱮ
ᱦᱳᱭ ᱜᱚᱝᱠᱮ ᱨᱚᱦᱚᱭ ᱫᱚ ᱱᱟᱜ ᱢᱮᱱ ᱜᱟᱱᱚᱜᱼᱟ ᱮᱸ ᱛᱚᱞᱟ ᱠᱚᱦᱚᱸ ᱱᱟᱜ ᱦᱩᱰᱤᱧ ᱧᱚᱜ ᱜᱮᱭᱟ ᱛᱚ᱾
ᱟᱪᱪᱷᱟ ᱟᱪᱪᱷᱟ ᱟᱪᱪᱷᱟ
ᱢᱟᱱᱮ ᱫᱚᱢᱮ ᱫᱤᱱ ᱞᱟᱦᱟ ᱫᱚᱱᱟᱜ ᱦᱳᱭᱛᱚ ᱵᱟᱝ ᱛᱚᱞᱟ ᱦᱩᱭᱠᱟᱱ ᱛᱟᱦᱮᱱᱟ ᱟᱫᱚ ᱱᱚᱜᱼᱚᱭ ᱛᱚᱞᱟ ᱠᱚ ᱦᱩᱭ ᱵᱟᱲᱟᱛᱜ ᱜᱚᱝᱠᱮ ᱢᱮᱱᱫᱚ ᱯᱚᱱᱫᱽᱨᱚ ᱵᱤᱥ ᱫᱤᱱ ᱱᱟᱜ ᱦᱩᱭᱩᱜ ᱠᱟᱱᱟ ᱦᱳᱭᱥᱮ
ᱟᱪᱪᱷᱟ ᱟᱪᱪᱷᱟ ᱟᱪᱪᱷᱟ
ᱟᱫᱚ ᱱᱟᱜ ᱜᱚᱢᱠᱮ ᱱᱚᱜᱼᱚᱭ ᱱᱤᱛᱚᱜ ᱫᱚ ᱡᱟᱯᱩᱫ ᱵᱟᱲᱟ ᱦᱩᱭᱩᱜ ᱠᱟᱱᱟ ᱥᱤᱭᱳᱜ ᱠᱚ ᱦᱩᱭᱩᱜ ᱠᱟᱱᱟ ᱟᱨ ᱥᱤᱭᱳᱜ ᱠᱚ ᱦᱩᱭ ᱵᱟᱲᱟ ᱠᱟᱛᱮ ᱱᱟᱜ ᱜᱚᱢᱠᱮ ᱾ ᱛᱚᱞᱟ ᱠᱚ ᱛᱚᱛᱠᱮᱱᱟᱜ ᱦᱟᱨᱟ ᱵᱩᱨᱩ ᱞᱮᱱᱠᱷᱟᱱ ᱚᱱᱮ ᱨᱚᱦᱚᱭ ᱜᱟᱱᱚᱜᱼᱟ ᱦᱮᱸ ᱥᱮ ᱵᱟᱝ
ᱦᱮᱸ ᱦᱮᱸ ᱦᱮᱸ
ᱦᱳᱭ ᱜᱚᱢᱠᱮ ᱛᱟᱦᱚᱞᱮ ᱟᱯᱮ ᱥᱮᱫ ᱫᱚ ᱚᱠᱟ ᱞᱮᱠᱟ ᱱᱤᱭᱟᱹ ᱨᱚᱦᱚᱭ ᱠᱚᱫᱚ
ᱟᱞᱮ ᱥᱮᱫ ᱦᱚᱸ ᱨᱚᱦᱚᱭ ᱵᱟᱲᱟ ᱫᱚ ᱴᱟᱠ ᱴᱩᱠ ᱫᱚ ᱦᱩᱭᱩᱜ ᱠᱟᱱᱟ ᱟᱫᱚ ᱡᱟᱦᱟᱸ ᱠᱚ ᱪᱟᱨᱟ ᱠᱚ ᱦᱟᱨᱟ ᱠᱟᱱ ᱛᱟᱠᱚᱣᱟ ᱩᱱᱠᱩ ᱫᱚᱠᱚ ᱨᱚᱦᱚᱭ ᱵᱟᱲᱟᱭᱮᱫ ᱜᱮᱭᱟ ᱟᱫᱚ ᱟᱞᱮᱭᱟᱜ ᱫᱚ ᱪᱟᱨᱟ ᱠᱚᱫᱚ ᱟᱣᱮᱟᱨᱟᱜᱼᱟ ᱚᱱᱟᱛᱮ ᱨᱚᱦᱚᱭ ᱵᱟᱲᱟ ᱫᱚ ᱟᱣᱨᱤ ᱦᱳᱭᱳᱜ ᱛᱟᱞᱮᱭᱟ ᱟᱞᱮᱭᱟᱜ
ᱟᱪᱪᱷᱟ ᱢᱮᱱᱫᱚ ᱜᱚᱢᱠᱮ ᱫᱚᱞᱮ ᱦᱩᱰᱤᱧ ᱧᱚᱜ ᱜᱮᱭᱟ ᱥᱮ ᱪᱮᱫ?
ᱦᱮᱸ ᱦᱮᱸ ᱦᱩᱰᱤᱧ ᱧᱚᱜ ᱜᱮᱭᱟ ᱡᱟᱦᱟᱸᱭᱟᱜ ᱦᱟᱨᱟ ᱧᱚᱜ ᱠᱟᱱ ᱛᱟᱠᱚᱣᱟ ᱩᱱᱠᱩᱠᱚ ᱫᱚᱠᱚ ᱨᱚᱦᱚᱭᱫᱟ ᱾
ᱟᱪᱪᱷᱟ ᱟᱪᱪᱷᱟ ᱟᱪᱪᱷᱟ
ᱞᱟᱦᱟ ᱛᱮᱠᱚ ᱜᱤᱲᱤ ᱠᱟᱫᱟ ᱛᱚ ᱟᱫᱚ ᱡᱟᱦᱟᱸᱭᱟᱜ ᱞᱟᱦᱟ ᱛᱮᱠᱚ ᱜᱤᱲᱤ ᱠᱟᱫᱟ ᱩᱱᱠᱩ ᱫᱚ ᱦᱳᱭ ᱛᱚᱞᱟᱠ ᱫᱚ ᱚᱱᱟ ᱨᱚᱦᱚᱭ ᱵᱟᱲᱟ ᱦᱩᱭᱩᱜ ᱠᱟᱱ ᱛᱟᱠᱚᱜᱮᱭᱟ
ᱦᱳᱭ ᱜᱚᱝᱠᱮ ᱟᱫᱚ ᱚᱱᱮ ᱡᱤᱱᱤᱥ ᱢᱟᱱᱮ ᱢᱮᱱ ᱜᱟᱱᱚᱜᱼᱟ ᱡᱟᱦᱟᱸᱭ ᱠᱚ ᱦᱳᱭᱛᱚ ᱞᱟᱦᱟ ᱠᱚ ᱛᱚᱞᱟᱣ ᱠᱟᱫᱟ ᱦᱮᱸ ᱥᱮ ᱵᱟᱝ
ᱦᱮᱸ ᱦᱮᱸ
ᱟᱫᱚ ᱚᱱᱟ ᱞᱟᱦᱟ ᱠᱚ ᱢᱟᱱᱮ ᱞᱟᱦᱟᱨᱮᱱ ᱛᱚᱞᱟ ᱠᱚᱫᱚ ᱱᱟᱜ ᱥᱟᱱᱟᱢᱟᱜ ᱠᱚᱜᱮ ᱦᱟᱜ ᱩᱱᱠᱩ ᱫᱚ ᱞᱟᱦᱟ ᱛᱟᱠᱚᱜᱮᱭᱟ ᱦᱮᱸ ᱥᱮ ᱵᱟᱝ
ᱦᱮᱸ ᱦᱮᱸ
ᱟᱫᱚ ᱱᱟᱜ ᱜᱚᱝᱠᱮ ᱡᱟᱦᱟᱸᱭ ᱠᱚᱫᱚ ᱦᱟᱸᱜ ᱦᱳᱭᱛᱚ ᱯᱚᱨᱮ ᱠᱚ ᱛᱚᱞᱟᱣ ᱠᱟᱫᱟ ᱩᱱᱠᱩ ᱫᱚ ᱱᱤᱛᱳᱜ ᱠᱟᱹᱴᱤᱡ ᱥᱳᱢᱳᱭ ᱞᱟᱜᱟᱜ ᱛᱟᱠᱚᱣᱟ ᱠᱟᱹᱴᱤᱡ ᱦᱮᱸ ᱵᱟᱝ ᱚᱱᱟ ᱛᱚᱞᱟ ᱠᱚ ᱦᱟᱨᱟ ᱵᱩᱨᱩᱜ ᱛᱮ
ᱦᱮᱸ ᱦᱮᱸ
ᱟᱪᱪᱷᱟ ᱜᱚᱝᱠᱮ ᱱᱤᱛᱳᱜ ᱛᱟᱦᱞᱮ ᱢᱮᱱᱫᱚ ᱟᱯᱮ ᱥᱮᱫ ᱫᱚ ᱚᱱᱟ ᱵᱩᱨᱩ ᱠᱚᱫᱚ ᱢᱮᱱᱟᱜ ᱟᱥᱮ ᱵᱟᱝ ᱾
ᱦᱮᱸ ᱵᱩᱨᱩ ᱠᱚᱫᱚ ᱢᱮᱱᱟᱜᱼᱟ ᱥᱟᱺᱜᱤ ᱧᱚᱜ ᱜᱮᱭᱟ
ᱢᱮᱱᱟᱜ ᱫᱚ ᱢᱮᱱᱟᱜ ᱜᱮᱭᱟ ᱟᱫᱚ ᱥᱟᱺᱜᱤᱧ ᱧᱚᱜ ᱪᱟᱞᱟᱜ ᱦᱳᱭᱳᱜᱼᱟ ᱠᱟᱹᱡ
ᱟᱪᱪᱷᱟ ᱟᱪᱪᱷᱟ ᱟᱪᱪᱷᱟ ᱦᱳᱭ ᱛᱚ ᱜᱚᱝᱠᱮ ᱟᱫᱚ ᱚᱱᱟ ᱵᱩᱨᱩ ᱨᱮ ᱪᱮᱫ ᱠᱚ ᱜᱚᱝᱠᱮ ᱟᱞᱮ ᱥᱮᱫ ᱫᱚ ᱚᱱᱮ ᱵᱮᱱ ᱞᱟᱹᱭ ᱠᱮᱫ ᱞᱮᱠᱟ ᱢᱮᱱᱟᱜ ᱫᱚ ᱢᱮᱱᱟᱜ ᱜᱮᱭᱟ ᱵᱩᱨᱩ ᱫᱚ ᱢᱟᱱᱮ ᱟᱹᱰᱤ ᱥᱟᱸᱜᱮ ᱵᱩᱨᱩ ᱜᱮ ᱢᱮᱱᱟᱜ ᱛᱟᱞᱮᱭᱟ ᱟᱫᱚ ᱜᱚᱝᱠᱮ ᱮᱫ ᱡᱩᱫᱤᱞᱤᱧ ᱞᱟᱹᱭᱟ ᱚᱱᱟ ᱵᱩᱨᱩ ᱨᱮ ᱮᱫ ᱦᱳᱭᱛᱳ ᱡᱟᱦᱟᱸ ᱞᱮᱠᱟ ᱧᱟᱢᱚᱜᱼᱟ ᱡᱤᱱᱤᱥ ᱠᱚ ᱦᱳᱭ ᱥᱮ
ᱦᱮᱸ
ᱮᱫ ᱜᱚᱢᱠᱮ ᱟᱨᱚ ᱜᱮᱫ ᱜᱮᱫ ᱟᱸᱡᱚᱢᱚᱜ ᱠᱟᱱ ᱛᱟᱵᱮᱱᱟ
ᱦᱤᱛᱳᱜ ᱵᱤᱱ ᱟᱡᱚᱢ ᱫᱟ ᱦᱤᱛᱳᱜ
ᱦᱳᱭ ᱱᱤᱛᱚᱜ ᱟᱸᱡᱚᱢᱚᱜ ᱠᱟᱱᱟ ᱢᱮᱱᱫᱚ ᱜᱚᱢᱠᱮ ᱚᱱᱟ ᱵᱩᱨᱩ ᱠᱷᱚᱱ ᱦᱚᱭᱛᱚ ᱡᱟᱦᱟᱸ ᱠᱚᱵᱚᱱ ᱧᱟᱢᱟ ᱦᱮᱸ, ᱜᱚᱢᱠᱮ ᱦᱮᱞᱳ
ᱦᱮᱸ ᱟᱸᱡᱚᱢ ᱫᱟᱞᱤᱧ ᱞᱮ ᱵᱤᱱ
ᱚ ᱢᱮᱱᱫᱟᱞᱤᱧ ᱚᱱᱟ ᱵᱩᱨᱩ ᱠᱷᱚᱱ ᱡᱟᱦᱟᱸ ᱠᱚᱵᱚᱱ ᱧᱟᱢᱟ ᱚᱱᱟ ᱠᱚ ᱠᱟᱹᱴᱤᱡ ᱞᱤᱧ ᱞᱟᱹᱭ ᱥᱚᱫᱚᱨ ᱟᱵᱮᱱ ᱠᱟᱱᱟ ᱛᱟᱯᱚᱨ ᱱᱟᱜ ᱵᱤᱱ ᱞᱟᱹᱭᱟ ᱟᱵᱮᱱ
ᱦᱮᱸ ᱦᱮᱸ ᱞᱮ ᱵᱤᱱ
ᱟᱫᱚ ᱜᱚᱝᱠᱮ ᱚᱱᱟ ᱵᱩᱨᱩ ᱠᱷᱚᱱ ᱱᱤᱛᱚᱜ ᱫᱚ ᱱᱟᱜ ᱡᱮᱢᱚᱱ ᱜᱚᱢᱠᱮ ᱱᱚᱜᱚᱭ ᱯᱩᱴᱠᱟᱹ ᱠᱚ ᱟᱹᱰᱤ ᱰᱷᱮᱨ ᱠᱟᱹᱭ ᱛᱮᱠᱚ ᱧᱟᱢᱚᱜ ᱟᱛᱚ
ᱦᱮᱸ
ᱟᱨ ᱜᱚᱢᱠᱮ ᱮᱫ ᱥᱮᱫᱟᱭ ᱦᱟᱯᱲᱟᱢ ᱠᱚ ᱡᱟᱦᱟᱸ ᱞᱮᱠᱟ ᱠᱚ ᱫᱚᱦᱚ ᱟᱹᱜᱩ ᱞᱮᱫ ᱛᱟᱵᱚᱱᱟ ᱵᱩᱨᱩ ᱠᱚ ᱡᱚᱜᱟᱣ ᱡᱚᱛᱚᱱ ᱠᱟᱛᱮᱫ ᱱᱤᱛ ᱱᱤᱛᱚᱜ ᱫᱷᱟᱹᱨᱤᱡ ᱫᱚ ᱚᱱᱠᱟ ᱫᱚ ᱟᱵᱚ ᱫᱚ ᱱᱟᱜ ᱱᱟᱦᱟᱜ ᱫᱚ ᱱᱟᱜ ᱟᱹᱣᱨᱤ ᱵᱚᱱ ᱫᱚᱦᱚ ᱫᱟᱲᱮᱭᱟᱜᱼᱟ ᱦᱮᱸ ᱥᱮ ᱵᱟᱝ
ᱦᱮᱸ ᱦᱮᱸ ᱦᱮᱸ
ᱟᱫᱚ ᱱᱟᱜ ᱜᱚᱝᱠᱮ ᱚᱱᱟ ᱞᱮᱠᱟᱛᱮᱱᱟᱜ ᱥᱮᱫᱟᱭ ᱨᱮᱱ ᱦᱚᱲ ᱛᱚ ᱦᱳᱭ ᱛᱚ ᱵᱤᱨ ᱵᱩᱨᱩ ᱨᱮᱱᱟᱜ ᱡᱚ ᱵᱤᱞᱤ ᱠᱚ ᱡᱚᱢ ᱵᱟᱲᱟ ᱠᱟᱛᱮᱫ ᱠᱚ ᱡᱤᱭᱚᱱ ᱡᱟᱯᱚᱱ ᱠᱚᱠᱚ ᱢᱮᱱ ᱫᱚ ᱡᱤᱭᱚᱱ ᱠᱚ ᱠᱷᱟᱸᱰᱟᱣ ᱞᱮᱫᱟ ᱢᱮᱱᱠᱷᱟᱱ ᱱᱤᱛᱚᱜ ᱫᱚ ᱱᱟᱜ ᱜᱚᱢᱠᱮ ᱚᱱᱟ ᱪᱤᱠᱟᱱᱟᱜ ᱦᱳᱭᱛᱳ ᱥᱮᱫᱟᱭ ᱨᱮᱱ ᱦᱚᱲ ᱫᱚ ᱠᱟᱹᱴᱤᱡ ᱫᱟᱲᱮ ᱧᱚᱜ ᱠᱚ ᱛᱟᱦᱮᱸ ᱠᱟᱱᱟ ᱦᱮᱸ ᱥᱮ ᱵᱟᱝ ᱟᱫᱚ ᱱᱟᱜ ᱱᱤᱛᱚᱜ ᱱᱟᱦᱟᱜ ᱨᱮᱱ ᱦᱚᱲ ᱫᱚ ᱟᱜ ᱜᱚᱢᱠᱮ ᱱᱤᱛᱚᱜ ᱫᱚ ᱦᱳᱭᱛᱳ ᱵᱤᱨ ᱵᱩᱨᱩ ᱨᱮᱱᱟᱜ ᱡᱚ ᱠᱚᱫᱚ ᱵᱟᱵᱚᱱ ᱠᱩᱥᱤᱭᱟᱜ ᱠᱟᱱᱟ ᱛᱚ ᱦᱮ ᱥᱮ ᱵᱟᱝ
ᱦᱮᱸ ᱦᱮᱸ
ᱟᱫᱚ ᱚᱱᱟ ᱪᱤᱠᱟᱹᱱᱟᱜ ᱢᱮᱱᱫᱚ ᱜᱚᱢᱠᱮ ᱫᱟᱲᱮ ᱦᱚᱸ ᱠᱟᱹᱴᱤᱡ ᱠᱚᱢᱚᱜ ᱠᱟᱱ ᱛᱟᱵᱚᱱᱟ, ᱛᱟᱯᱚᱨᱮ ᱱᱚᱜᱼᱚᱭ ᱡᱮᱢᱚᱱ ᱱᱤᱛᱳᱜ ᱟᱵᱚ ᱦᱩᱲᱩ ᱠᱚᱵᱚᱱ ᱨᱚᱦᱚᱭᱫᱟ ᱛᱚ ᱦᱩᱲᱩ ᱠᱚ ᱨᱚᱦᱚᱭ ᱥᱩᱢᱟᱹᱭ ᱦᱚᱸ ᱜᱚᱝᱠᱮ ᱢᱮᱱ ᱜᱟᱱᱚᱜᱼᱟ ᱟᱹᱰᱤ ᱰᱷᱮᱨ ᱠᱟᱹᱭ ᱛᱮ ᱱᱚᱜ-ᱚ ᱱᱟ ᱥᱟᱨ ᱪᱟᱯᱟᱱ ᱵᱚᱱ ᱮᱢᱟᱜ ᱠᱟᱱᱟ ᱦᱮᱸ ᱥᱮ ᱵᱟᱝ
ᱦᱮᱸ ᱮᱢᱟᱜ
ᱟᱫᱚ ᱱᱚᱜ-ᱚ ᱱᱟ ᱥᱟᱨ ᱪᱟᱯᱟᱱ ᱮᱢ ᱮᱢᱛᱮ ᱜᱚᱢᱠᱮ ᱟᱵᱚᱣᱟᱜ ᱦᱚᱲᱢᱚ ᱡᱤᱣᱤ ᱦᱚᱸ ᱠᱟᱹᱴᱤᱡ ᱮ ᱰᱷᱤᱞᱟᱹᱣ ᱤᱫᱤᱭᱮᱫ ᱛᱟᱵᱚᱱᱟ ᱛᱟᱯᱚᱨᱮ ᱮᱫ ᱦᱳᱭᱛᱳ ᱡᱚᱢ ᱫᱚᱵᱚᱱ ᱡᱚᱢᱮᱫ ᱨᱮᱦᱚᱸ ᱢᱮᱱᱠᱷᱟᱱ ᱱᱟᱯᱟᱭᱟᱜ ᱡᱩᱫᱤ ᱵᱟᱵᱚᱱ ᱡᱚᱢᱟ ᱛᱟᱦᱞᱮ ᱚᱱᱟ ᱫᱚ ᱠᱟᱹᱢᱤ ᱨᱮᱫᱚ ᱵᱟᱭ ᱮᱢᱟ ᱦᱮᱸ ᱥᱮ ᱵᱟᱝ
ᱵᱟᱭ ᱮᱢᱟ ᱠᱟᱹᱢᱤ ᱨᱮᱫᱚ ᱟᱫᱚ
ᱵᱟᱭ ᱮᱢᱟ ᱦᱮᱸ ᱟᱫᱚ ᱚᱱᱟ, ᱚᱱᱟ ᱪᱮᱠᱟ ᱠᱷᱮᱛ ᱱᱟᱜ ᱜᱚᱝᱠᱮ ᱢᱮᱱᱫᱚ ᱵᱩᱨᱩ ᱠᱚ ᱨᱮᱱᱟᱜ ᱦᱚᱳᱭᱛᱳ ᱟᱵᱚ ᱫᱚ ᱵᱤᱨᱵᱩᱨᱩ ᱠᱚ ᱥᱩᱨ ᱨᱮ ᱢᱮᱱᱟᱜ ᱛᱟᱵᱚᱱ ᱛᱮ ᱜᱚᱝᱠᱮ ᱮᱢᱚᱱ ᱢᱟᱱᱮ ᱥᱚᱝᱥᱟᱨ ᱠᱷᱟᱸᱰᱟᱣ ᱞᱟᱹᱜᱤᱫ ᱛᱮ ᱜᱚᱝᱠᱮ ᱟᱹᱰᱤ ᱜᱟᱱ ᱜᱚᱲᱚ ᱥᱚᱯᱚᱦᱚᱫ ᱵᱚᱱ ᱧᱟᱢ ᱮᱫᱟ ᱵᱤᱨᱵᱩᱨᱩ ᱠᱷᱚᱱ, ᱦᱮᱸ ᱥᱮ ᱵᱟᱝ?
ᱦᱩᱸ ᱦᱩᱸ
ᱡᱮᱢᱚᱱ ᱜᱚᱝᱠᱮ ᱢᱮᱱ ᱜᱟᱱᱚᱜᱼᱟ ᱱᱚᱜᱼᱚᱭ ᱱᱚᱣᱟ ᱥᱟᱠᱟᱢ, ᱥᱟᱦᱟᱱ ᱚᱱᱟ ᱡᱟᱦᱟᱸ ᱟᱵᱚ ᱫᱟᱠᱟ ᱵᱚᱱ ᱤᱥᱤᱱᱮᱫ ᱚᱱᱟ ᱠᱚ ᱫᱟᱠᱟ ᱤᱥᱤᱱ ᱨᱮᱱᱟᱜ ᱡᱮᱢᱚᱱ ᱚᱱᱟ ᱥᱟᱦᱟᱱ ᱵᱚᱱ ᱟᱹᱜᱩᱭᱟ ᱛᱚᱵᱮ ᱟᱹᱱᱤᱡ ᱵᱚᱱ ᱤᱥᱤᱱ ᱫᱟᱲᱮᱭᱟᱜᱼᱟ ᱦᱮᱸ ᱥᱮ ᱵᱟᱝ? ᱟᱨ ᱜᱚᱝᱠᱮ ᱴᱟᱠᱟ ᱠᱟᱹᱣᱰᱤ ᱦᱛᱭᱛᱳ ᱡᱟᱦᱟᱸᱭᱟᱜ ᱦᱚᱭᱛᱳ ᱢᱮᱱᱟᱜᱼᱟ, ᱩᱱᱠᱩ ᱫᱚ ᱦᱟᱱᱮ ᱜᱮᱥ ᱠᱚᱠᱚ ᱠᱤᱨᱤᱧ ᱠᱟᱛᱮ, ᱠᱚ ᱯᱮᱨᱮᱡ ᱮᱫᱟ ᱢᱟᱥᱮ ᱢᱮᱥᱮ ᱦᱮᱸ ᱥᱮ ᱵᱟᱝ ᱾ ᱢᱟᱥᱮ ᱢᱟᱥᱮ ᱯᱮᱨᱮᱡ ᱠᱟᱛᱮᱜ ᱚᱱᱟ ᱨᱮᱱᱟᱜ ᱠᱟᱹᱣᱰᱤ ᱠᱚᱠᱚ ᱮᱢᱫᱟ ᱠᱟᱹᱣᱰᱤ ᱮᱢ ᱠᱟᱛᱮ ᱜᱮ ᱚᱱᱟ ᱟᱠᱚᱣᱟᱜ ᱤᱥᱤᱱ ᱵᱟᱥᱟᱝ ᱥᱟᱱᱟᱢᱟᱜ ᱠᱚ ᱠᱚᱨᱟᱣ ᱮᱫᱟ ᱢᱮᱱᱠᱷᱟᱱ ᱟᱵᱚ ᱫᱚ ᱜᱚᱢᱠᱮ ᱦᱚᱭᱛᱳ ᱡᱟᱦᱟᱸ ᱴᱟᱠᱟ ᱵᱳᱰᱟᱜ ᱴᱟᱠᱟ ᱯᱚᱭᱥᱟᱹ ᱠᱚ ᱠᱟᱹᱴᱤᱡ ᱫᱚᱢᱮ ᱩᱰᱟᱹᱝ ᱫᱚ ᱵᱟᱹᱱᱩᱜ ᱛᱟᱵᱚᱱᱟ ᱾ ᱢᱮᱱᱠᱷᱟᱱ ᱟᱵᱚ ᱚᱱᱮ ᱵᱤᱨ ᱵᱩᱨᱩ ᱨᱮᱱᱟᱜ ᱜᱮ ᱠᱟᱹᱴᱤᱡ ᱥᱚᱦᱚᱡᱳᱜᱤᱛᱟ ᱥᱮ ᱜᱚᱲᱚ ᱥᱚᱯᱚᱦᱚᱫ ᱮᱢ ᱵᱟᱲᱟ ᱠᱟᱛᱮᱫ ᱚᱱᱟ ᱫᱟᱠᱟ ᱩᱛᱩ ᱠᱚᱵᱚᱱ ᱤᱥᱤᱱᱫᱟ ᱥᱟᱶ ᱥᱟᱶᱛᱮ ᱮᱻ ᱯᱟᱛᱟ ᱯᱚᱨᱚᱵᱽ ᱠᱚᱨᱮ ᱱᱟᱦᱟᱜ ᱱᱤᱛᱚᱜ ᱡᱟᱦᱟᱸ ᱵᱚᱱ ᱵᱚᱸᱜᱟ ᱵᱩᱨᱩᱭᱫᱟ ᱦᱮᱸ ᱥᱮ ᱵᱟᱝ
ᱦᱮᱸ
ᱚᱱᱟ ᱵᱚᱸᱜᱟ ᱵᱩᱨᱩ ᱠᱚᱨᱮᱫ ᱚᱱᱟ ᱥᱟᱠᱟᱢ ᱠᱚ ᱢᱟᱱᱮ ᱥᱟᱠᱟᱢ ᱠᱚ ᱪᱩᱠᱲᱩᱡ ᱠᱟᱛᱮ ᱜᱮᱵᱚᱱ ᱪᱚᱰᱚᱨᱮᱫᱟ ᱵᱚᱸᱜᱟ ᱵᱩᱨᱩ ᱨᱮ, ᱦᱮᱸ ᱥᱮ ᱵᱟᱝ?
ᱦᱩᱸ ᱦᱩᱸ ᱾
ᱟᱨᱚ ᱜᱚᱝᱠᱮ ᱟᱨᱚ ᱡᱩᱫᱤ ᱞᱤᱧ ᱞᱟᱹᱭᱟ ᱱᱚᱜᱼᱚᱭ ᱡᱮᱢᱚᱱ ᱱᱤᱛᱚᱜ ᱵᱤᱨᱼᱵᱩᱨᱩ ᱠᱷᱚᱱ ᱡᱟᱦᱟᱸ ᱥᱟᱦᱟᱱ ᱥᱟᱠᱟᱢ ᱠᱚ ᱧᱟᱢᱚᱜ ᱠᱟᱱᱟ ᱥᱟᱶ ᱥᱟᱶᱛᱮ ᱾ ᱟᱵᱚ ᱚᱲᱟᱜ ᱵᱮᱱᱟᱣ ᱞᱟᱹᱜᱤᱫ ᱛᱮ ᱜᱚᱝᱠᱮ ᱟᱹᱰᱤ ᱜᱟᱱ ᱜᱚᱲᱚ ᱥᱚᱯᱚᱦᱚᱫ ᱮᱢᱟ ᱵᱚᱱ ᱠᱟᱱᱟ ᱜᱚᱝᱠᱮ ᱠᱟᱴ ᱠᱚᱫᱚ ᱞᱟᱜᱟ ᱜᱮᱭᱟ ᱛᱚ ᱾
ᱦᱮᱸ ᱦᱮᱸ ᱾
ᱱᱚᱜᱼᱚ ᱱᱚᱝᱠᱟ ᱾ ᱟᱫᱚ ᱜᱚᱝᱠᱮ ᱟᱯᱮ ᱚᱱᱟ ᱫᱷᱟᱨᱮ ᱫᱚ ᱦᱟᱸᱜ ᱚᱠᱟ ᱞᱮᱠᱟ ᱯᱮ ᱧᱟᱢᱫᱟ? ᱢᱟ ᱠᱟᱹᱴᱤᱡ ᱞᱟᱹᱭ ᱛᱟᱞᱟᱝ ᱢᱮ ᱟᱢᱜᱮ ᱾
ᱢᱟ ᱩᱱᱟᱹᱜ ᱫᱚ ᱵᱟᱹᱞᱤᱧ ᱪᱟᱞᱟᱣ ᱟᱠᱟᱱᱟ ᱥᱮ ᱟᱹᱞᱤᱧ ᱫᱚ ᱵᱩᱨᱩ ᱥᱮᱫ ᱾
ᱟᱪᱪᱷᱟ ᱟᱪᱪᱷᱟ ᱾
ᱟᱹᱞᱤᱧ ᱫᱚ ᱵᱟᱭᱨᱮ ᱨᱮᱞᱤᱧ ᱛᱟᱦᱮᱸᱱ ᱜᱮᱭᱟ ᱛᱚ ᱾ ᱩᱱᱟᱹᱜ ᱫᱚ ᱵᱟᱹᱞᱤᱧ ᱵᱟᱲᱟᱭᱟ ᱢᱮᱱᱟᱜᱼᱟ ᱵᱟᱲᱟᱭᱟᱞᱤᱧ ᱵᱩᱨᱩ ᱢᱮᱱᱟᱜᱼᱟ ᱥᱩᱨ ᱨᱮᱜᱮ ᱾
ᱟᱪᱪᱷᱟ ᱟᱪᱪᱷᱟ ᱟᱪᱪᱷᱟ ᱾
ᱩᱱᱟᱹᱴᱟᱜ ᱫᱚ ᱵᱟᱹᱞᱤᱧ ᱵᱟᱲᱟᱭᱟ ᱚᱱᱟᱫᱚ ᱟᱹᱞᱤᱧ ᱫᱚ ᱾
ᱟᱪᱪᱷᱟ, ᱦᱳᱭ ᱛᱚ ᱜᱚᱝᱠᱮ ᱦᱮᱸ, ᱵᱟᱝ ᱟᱫᱚ ᱜᱚᱝᱠᱮ ᱱᱟᱯᱟᱭ ᱜᱮ ᱱᱤᱝᱠᱟᱹ ᱦᱳᱭᱛᱳ ᱟᱵᱚ ᱱᱤᱭᱟᱹ ᱨᱮᱵᱚᱱ ᱠᱟᱹᱢᱤ ᱠᱟᱱᱛᱮ ᱟᱹᱰᱤ ᱢᱤᱫᱴᱟᱝ ᱜᱮ ᱱᱟᱱᱟ ᱦᱩᱱᱟᱹᱨ ᱟᱵᱚ ᱢᱮᱱᱫᱚ ᱧᱟᱯᱟᱢ ᱫᱟᱲᱮᱭᱟᱜ ᱠᱟᱱᱟ ᱵᱚᱱ ᱥᱮ ᱵᱚᱱ ᱨᱚᱯᱚᱲ ᱫᱟᱲᱮᱭᱟᱜ ᱠᱟᱱᱟ ᱾ ᱦᱮᱸ ᱥᱮ ᱵᱟᱝ? ᱯᱷᱳᱱ ᱛᱮ ᱥᱟᱹᱜᱤᱧ ᱥᱟᱹᱜᱤᱧ ᱛᱮ ᱦᱚᱞᱮᱣ
ᱦᱩᱸ, ᱦᱩᱞ ᱢᱟᱦᱟ ᱪᱮᱫ ᱞᱮᱠᱟ ᱦᱩᱭᱮᱱᱟ ᱟᱯᱮ ᱥᱮᱫ?
ᱦᱮᱸ ᱾
ᱦᱩᱞ ᱢᱟᱦᱟ ᱠᱚ ᱪᱮᱫᱞᱮᱠᱟ ᱦᱩᱭᱱᱟ?
ᱜᱚᱝᱠᱮ ᱦᱩᱞ ᱢᱟᱦᱟ ᱠᱚᱫᱚ ᱦᱟᱸᱜ ᱟᱞᱮ ᱥᱮᱫ ᱫᱚ, ᱟᱹᱰᱤ ᱱᱟᱯᱟᱭ ᱜᱮᱞᱮ ᱢᱟᱱᱟᱣ ᱵᱟᱛᱟᱣᱟ ᱟᱹᱰᱤ ᱨᱟᱹᱥᱠᱟᱹ ᱡᱟᱠ ᱡᱚᱢᱚᱠ ᱜᱮ ᱾
ᱟᱪᱪᱷᱟ ᱟᱪᱪᱷᱟ ᱟᱪᱪᱷᱟ ᱾
ᱪᱮ ᱢᱮᱱ ᱫᱚ ᱟᱞᱮ ᱥᱮᱫ ᱫᱚ ᱱᱚᱜᱼᱚᱱᱟ ᱦᱩᱞ ᱢᱟᱦᱟ ᱠᱚᱨᱮ ᱫᱚ ᱱᱟᱜ ᱜᱚᱝᱠᱮ ᱡᱮᱢᱚᱱ ᱱᱟᱦᱜ ᱡᱟᱦᱟᱸ ᱡᱟᱦᱟᱸ ᱠᱚᱨᱮ ᱫᱚ ᱚᱨᱠᱮᱥᱴᱨᱟ ᱯᱨᱳᱜᱨᱟᱢ ᱠᱚ ᱦᱩᱭᱩᱜᱼᱟ ᱛᱚ ᱾
ᱦᱮᱸ ᱦᱮᱸ
ᱟᱫᱚ ᱱᱟᱜ ᱜᱚᱝᱠᱮ ᱚᱱᱟ ᱚᱨᱠᱮᱥᱴᱟᱨ ᱯᱨᱳᱜᱨᱟᱢ ᱠᱚᱫᱚ ᱵᱟᱭ ᱦᱩᱭᱩᱜ ᱠᱟᱱᱟ ᱟᱞᱮ ᱥᱮᱫ ᱫᱚ ᱾
ᱦᱩᱸ ᱦᱩᱸ ᱾
ᱟᱫᱚ ᱚᱱᱮ ᱦᱮᱸ, ᱚᱱᱟ ᱫᱚ ᱠᱟᱨᱚᱱ ᱜᱚᱝᱠᱮ ᱟᱞᱮ ᱥᱮᱫ ᱫᱚ ᱵᱟᱨᱚᱱ ᱢᱮᱱᱟᱜᱼᱟ ᱛᱚ ᱥᱮᱫᱟᱭ ᱠᱷᱚᱱᱟᱜ ᱜᱮ ᱾ ᱤᱭᱟᱹ ᱚᱱᱟ ᱫᱚ ᱦᱳᱭ ᱜᱚᱝᱠᱮ, ᱢᱟ ᱞᱟᱹᱭ ᱵᱮᱱ?
ᱠᱤᱱᱛᱩ ᱚᱱᱟ ᱠᱚᱫᱚ ᱩᱪᱤᱛ ᱵᱟᱝ ᱠᱟᱱᱟ ᱟᱫᱚ ᱟᱵᱚ ᱥᱟᱶᱛᱟ ᱨᱮᱱᱟᱜ ᱫᱚ ᱱᱤᱭᱟᱹ ᱫᱚ ᱵᱟᱹᱱᱩᱜ ᱟᱥᱮ ᱾ ᱟᱵᱚ ᱫᱚ ᱴᱟᱢᱟᱠ ᱛᱩᱢᱫᱟᱜ ᱠᱟᱛᱮ ᱜᱮ ᱟᱵᱚ ᱫᱚᱵᱚᱱ ᱢᱟᱱᱟᱣ ᱵᱟᱛᱟᱣᱟ, ᱥᱮᱫᱟᱭ ᱠᱷᱚᱱ ᱢᱟᱱᱟᱣ ᱵᱟᱛᱟᱣ ᱠᱟᱫᱟ, ᱟᱵᱚ ᱦᱚᱲ ᱢᱟᱱᱟᱣ ᱵᱟᱛᱟᱣ ᱦᱩᱭᱩᱜ ᱛᱟᱵᱚᱱ ᱜᱮᱭᱟ ᱾
ᱦᱳᱭ ᱦᱳᱭ ᱦᱳᱭ ᱢᱟᱱᱟᱣ ᱵᱟᱛᱟᱣ ᱦᱩᱭᱩᱜ ᱛᱟᱵᱚᱱᱟ ᱾ ᱟᱨ ᱜᱚᱝᱠᱮ ᱥᱮᱫᱟᱭ ᱦᱟᱯᱲᱟᱢ ᱠᱚ ᱩᱱᱟᱹᱜ ᱠᱚᱥᱴᱚ ᱠᱟᱛᱮᱫ ᱟᱵᱚᱣᱟᱜ ᱦᱚᱭᱛᱳ ᱯᱷᱩᱨᱜᱟᱹᱞ ᱫᱤᱥᱚᱢ ᱠᱚ ᱵᱮᱱᱟᱣ ᱟᱠᱟᱫ ᱛᱟᱵᱚᱱᱟ ᱾ ᱦᱮᱸ ᱥᱮ ᱵᱟᱝ?
ᱦᱮᱸ ᱦᱮᱸ᱾
ᱵᱟᱠᱷᱟᱱ ᱱᱤᱛᱚᱜ ᱦᱚᱸ ᱜᱚᱝᱠᱮ ᱟᱵᱚ ᱩᱱᱠᱩ ᱤᱝᱨᱮᱡᱟᱜ ᱵᱤᱨ ᱤᱝᱨᱮᱡᱟᱜ ᱢᱮᱱ ᱫᱚ ᱮᱸ ᱱᱟᱦᱟᱸᱜ ᱢᱮᱱ ᱫᱚ ᱞᱤᱧ ᱞᱟᱹᱭᱟ ᱦᱮᱸ ᱠᱚᱪᱞᱚᱱ ᱥᱮ ᱠᱚᱥᱴᱚ ᱠᱟᱛᱮᱫ ᱠᱚ ᱱᱤᱛᱚᱜ ᱦᱚᱸᱠᱚ ᱫᱚᱦᱚ ᱠᱟᱵᱚᱱ ᱜᱮᱭᱟ ᱦᱮᱸ ᱥᱮ ᱵᱟᱝ
ᱦᱮᱸ
ᱢᱮᱱᱠᱷᱟᱱ ᱥᱮᱫᱟᱭ ᱦᱟᱯᱲᱟᱢ ᱠᱚ ᱡᱟᱦᱟᱸ ᱞᱮᱠᱟ ᱢᱮᱱᱫᱚ ᱥᱤᱫᱩᱼ ᱠᱟᱹᱱᱦᱩ ᱯᱩᱞᱟᱹ ᱡᱷᱟᱱᱚ ᱛᱟᱠᱚ ᱡᱟᱦᱟᱸ ᱞᱮᱠᱟ ᱠᱚ ᱟᱠᱚᱣᱟᱜ ᱜᱚᱲᱚ ᱥᱚᱯᱚᱦᱚᱫ ᱥᱮ ᱟᱠᱚᱣᱟᱜ ᱡᱟᱦᱟᱸ ᱫᱤᱞ ᱫᱟᱲᱮᱛᱮ ᱟᱵᱚ ᱫᱤᱥᱚᱢ ᱠᱚ ᱯᱷᱩᱨᱜᱟᱹᱞ ᱟᱠᱟᱫ ᱛᱟᱵᱚᱱᱟ ᱢᱮᱱᱠᱷᱟᱱ ᱮᱱᱠᱷᱟᱱ ᱱᱟᱦᱟᱸᱜ ᱫᱚᱱᱟᱜ ᱚᱱᱟ ᱫᱚ ᱟᱵᱚ ᱫᱚ ᱵᱟ ᱵᱟᱵᱚᱱ ᱪᱤᱱᱛᱟᱹᱭᱮᱫᱟ ᱦᱮᱸ ᱥᱮ ᱵᱟᱝ
ᱦᱮᱸ
ᱟᱫᱚ ᱜᱚᱢᱠᱮ ᱱᱤᱭᱟᱹ ᱠᱚᱫᱚ ᱥᱟᱱᱟᱢᱟᱜ ᱜᱮ ᱟᱵᱚ ᱪᱤᱱᱛᱟᱹ ᱵᱷᱟᱵᱽᱱᱟ ᱫᱚᱨᱠᱟᱨ ᱠᱟᱱ ᱛᱟᱵᱚᱱᱟ ᱥᱟᱱᱟᱢ ᱢᱟᱹᱱᱢᱤ ᱠᱚᱜᱮ ᱦᱮᱸ ᱥᱮ ᱵᱟᱝ
ᱦᱩᱸ
ᱦᱳᱭ ᱟᱫᱚ ᱜᱚᱢᱠᱮ ᱟᱯᱮ ᱥᱮᱫ ᱜᱮ ᱟᱯᱮ ᱥᱮᱫ ᱜᱮ ᱚᱠᱟ ᱞᱮᱠᱟ ᱦᱩᱭᱩᱜᱼᱟ, ᱵᱟᱝ ᱦᱩᱭᱩᱜᱼᱟ‌, ‌ᱢᱟ ᱟᱢ ᱠᱟᱹᱴᱤᱡ ᱞᱟᱹᱭ ᱛᱟᱞᱟᱝ ᱢᱮ ᱾
ᱵᱟ ᱟᱞᱮ ᱥᱮᱫ ᱦᱚᱸ ᱵᱷᱟᱜᱤ ᱜᱮ ᱦᱩᱭᱩᱜ ᱜᱮᱭᱟ ᱾ᱟᱫᱚ ᱱᱚᱜᱼᱚᱭ ᱫᱟᱜ ᱡᱟᱹᱲᱤ ᱠᱮᱫᱟᱭ ᱛᱚ ᱛᱟᱦᱞᱮ ᱚᱱᱠᱟ ᱛᱚ ᱵᱟᱝ ᱦᱩᱭ ᱞᱮᱱᱟ ᱾ ᱵᱚᱸᱜᱟ ᱵᱩᱨᱩ ᱦᱩᱭᱱᱟ ᱵᱚᱸᱜᱟ ᱵᱩᱨᱩ ᱫᱚ ᱦᱩᱭ ᱫᱚ ᱦᱩᱭᱱᱟ ᱟᱫᱚ ᱵᱚᱸᱜᱟ ᱵᱩᱨᱩ ᱦᱩᱭ ᱠᱟᱛᱮᱜ ᱜᱮ ᱫᱟᱜ ᱡᱟᱹᱲᱤ ᱦᱮᱡ ᱮᱱᱟ ᱟᱫᱚ ᱛᱟᱦᱮ ᱚᱱᱠᱟ ᱫᱚ ᱦᱚᱸ ᱵᱟᱝ ᱦᱩᱭ ᱞᱮᱱᱟ
ᱚ ᱟᱪᱪᱷᱟ ᱛᱟᱦᱚᱞᱮ ᱜᱚᱢᱠᱮ ᱵᱮᱥ ᱧᱚᱜ ᱫᱚ ᱵᱟᱝ ᱦᱩᱭ ᱞᱮᱱᱟ ᱥᱮ ᱪᱮᱫ
ᱦᱮᱸ ᱦᱮᱸ ᱟᱫᱚ ᱫᱟᱜ ᱡᱟᱹᱲᱤ ᱠᱷᱟᱹᱛᱤᱨ ᱫᱟᱜ ᱡᱟᱹᱲᱤ ᱠᱟᱛᱮ ᱛᱟᱦᱚᱞᱮ ᱟᱠᱚᱴ ᱮᱱᱟ
ᱦᱳᱭ ᱦᱳᱭ ᱟᱫᱚ ᱜᱚᱢᱠᱮ ᱟᱨᱚ ᱞᱤᱧ ᱞᱟᱹᱭᱟ ᱢᱮᱱ ᱜᱟᱱᱚᱜᱼᱟ ᱜᱚᱝᱠᱮ ᱡᱮ ᱢᱟᱱᱟᱣ ᱵᱟᱛᱟᱣ ᱜᱮ ᱞᱟᱜᱟᱣ ᱵᱚᱱᱟ ᱚᱱᱟ ᱫᱚ ᱵᱟᱝ ᱠᱟᱱᱟ ᱜᱚᱝᱠᱮ ᱟᱥᱚᱞ ᱡᱤᱱᱤᱥ ᱫᱚ ᱦᱩᱭᱩᱜ ᱠᱟᱱᱟ ᱱᱩᱠᱩ ᱡᱟᱦᱟᱸ ᱟᱵᱚᱨᱮᱱ ᱫᱤᱞᱜᱟᱹᱨᱤᱭᱟᱹ ᱠᱚ ᱢᱮᱱᱫᱚ ᱥᱤᱫᱩᱼ ᱠᱟᱹᱱᱩ ᱯᱷᱩᱞᱟᱹ ᱡᱷᱟᱱᱚ ᱛᱟᱠᱚ
ᱦᱮᱸ ᱦᱮᱸ
ᱱᱩᱠᱩ ᱟᱵᱚ ᱦᱚᱭᱛᱳ ᱟᱵᱚ ᱫᱤᱥᱚᱢ ᱯᱷᱩᱨᱜᱟᱹᱞ ᱠᱟᱛᱮᱫ ᱠᱚ ᱱᱤᱛᱚᱜ ᱟᱵᱚ ᱵᱚᱱ ᱪᱤᱨᱜᱟᱹᱞᱚᱜ ᱠᱟᱱᱟ ᱦᱮᱸ ᱥᱮ ᱵᱟᱝ
ᱦᱮᱸ ᱦᱮᱸ
ᱟᱫᱚ ᱱᱟᱜ ᱜᱚᱢᱠᱮ ᱢᱮᱱᱫᱚ ᱢᱟᱱᱟᱣ ᱟᱨ ᱵᱟᱵᱚᱱ ᱢᱟᱱᱟᱣᱟ ᱢᱮᱱᱠᱷᱟᱱ ᱢᱚᱱᱮᱨᱮ ᱡᱩᱫᱤ ᱵᱚᱱ ᱫᱚᱦᱚ ᱫᱟᱲᱮᱭᱟᱠᱚᱣᱟ ᱱᱩᱠᱩ ᱠᱚᱣᱟᱜ ᱢᱮᱱᱫᱚ ᱡᱟᱦᱟᱸ ᱪᱤᱛᱟᱹᱨ ᱠᱚ ᱦᱩᱭᱪᱚ ᱞᱮᱫᱟ ᱟᱴᱷᱨᱚᱥᱚ ᱯᱚᱧᱪᱟᱱᱱᱚ ᱥᱟᱞ ᱨᱮ ᱡᱟᱦᱟᱸ ᱟᱠᱚ ᱠᱚ ᱞᱟᱹᱲᱦᱟᱹᱭ ᱞᱮᱱ ᱤᱝᱨᱮᱡᱽ ᱵᱤᱨᱩᱫᱽ ᱨᱮ
ᱦᱮᱸ
ᱢᱮᱱᱠᱷᱟᱱ ᱚᱱᱟ ᱚᱱᱟ ᱠᱚᱜᱮ ᱡᱩᱫᱤ ᱟᱵᱚ ᱢᱚᱱᱮᱨᱮ ᱛᱷᱟᱯᱚᱱ ᱠᱟᱛᱮ ᱡᱩᱫᱤ ᱵᱚᱱ ᱫᱚᱦᱚ ᱫᱟᱲᱮᱭᱟᱜᱼᱟ ᱥᱮ ᱢᱟᱱᱮ ᱥᱟᱱᱟᱢ ᱦᱚᱲᱟᱜ ᱜᱮ ᱡᱩᱫᱤ ᱢᱚᱱᱮ ᱨᱮᱵᱚᱱ ᱴᱤᱠᱟᱹᱣ ᱫᱟᱲᱮᱭᱟᱜᱼᱟ ᱡᱮ ᱱᱤᱭᱟᱹ ᱠᱚ ᱠᱚᱨᱟᱣ ᱟᱠᱟᱫᱟ ᱱᱤᱭᱟᱹ ᱠᱚᱫᱚ ᱟᱵᱚ ᱱᱟᱥᱮᱱᱟᱜ ᱦᱚᱞᱮ ᱵᱚᱱ ᱢᱟᱱᱟᱣᱟ ᱛᱟᱦᱚᱞᱮ ᱜᱚᱝᱠᱮ ᱚᱱᱟᱫᱚ ᱟᱨᱚ ᱱᱟᱯᱟᱭ ᱵᱩᱡᱽ ᱠᱚᱜᱼᱟ ᱦᱮᱸ ᱥᱮ ᱵᱟᱝ
ᱚᱱᱟ ᱢᱟ ᱱᱟᱯᱟᱭ ᱜᱮ ᱵᱩᱡᱷᱟᱹᱜᱼᱟ ᱟᱫᱚ ᱡᱷᱚᱛᱚ ᱫᱚ ᱡᱩᱫᱤ ᱦᱩ ᱡᱷᱚᱛᱚ ᱦᱚᱲᱟᱜ ᱫᱚ ᱢᱚᱛᱟᱢᱚᱛ ᱫᱚᱨᱠᱟᱨᱚᱜ ᱥᱮ ᱡᱮ ᱮᱠᱞᱟ ᱫᱚ ᱵᱟᱝ ᱠᱟᱱᱟ
ᱦᱳᱭ ᱦᱳᱭ ᱟᱫᱚ ᱜᱚᱢᱠᱮ ᱢᱮᱱᱫᱚ ᱱᱚᱜᱼᱚ ᱱᱟ ᱦᱟᱹᱜ ᱦᱩᱞ ᱢᱟᱦᱟ ᱵᱟᱨᱮᱛᱮ ᱦᱟᱸᱜ ᱞᱟᱝ ᱨᱚᱯᱚᱲᱚᱜ ᱠᱟᱱᱟ ᱦᱮᱸ ᱡᱟᱦᱟᱸ ᱡᱟᱦᱟᱸ ᱡᱟᱭᱜᱟ ᱠᱚᱨᱮ ᱫᱚ ᱦᱩᱞ ᱢᱟᱦᱟ ᱠᱚᱨᱮ ᱫᱚ ᱚᱱᱟ ᱯᱨᱳᱜᱨᱟᱢ ᱚᱨᱠᱮᱥᱴᱟᱨ ᱠᱚᱠᱚ ᱫᱚᱦᱚᱭᱮᱫᱟ ᱚᱨᱠᱮᱥᱴᱟᱨ ᱫᱚᱦᱚ ᱠᱟᱛᱮᱫ ᱦᱟᱺᱰᱤ ᱯᱟᱹᱣᱨᱟᱹ ᱠᱚ ᱟᱹᱠᱷᱨᱤᱧ ᱮᱫᱟ ᱟᱫᱚ ᱜᱚᱢᱠᱮ ᱱᱤᱭᱟᱹ ᱠᱚᱫᱚ ᱚᱠᱟ ᱞᱮᱠᱟ ᱴᱷᱤᱠᱚᱜ ᱠᱟᱱᱟ ᱥᱮ ᱵᱟᱝ ᱴᱷᱤᱠᱚᱜ ᱠᱟᱱᱟ ᱟᱢ ᱠᱟᱹᱴᱤᱡ ᱨᱚᱲ ᱛᱟᱞᱟᱝ ᱢᱮ ᱢᱟ
ᱚᱱᱟ ᱠᱚᱫᱚ ᱮᱠᱫᱚᱢ ᱟᱫᱚ ᱠᱷᱟᱨᱟᱯ ᱡᱤᱱᱤᱥ ᱠᱟᱱᱟ ᱚᱱᱟ ᱠᱚᱫᱚ ᱚᱱᱮ ᱚᱱᱮ ᱯᱨᱳᱜᱨᱟᱢ ᱢᱳᱜᱨᱟᱢ ᱠᱚᱫᱚ ᱡᱟᱦᱟᱸ ᱟᱵᱚᱫᱚ ᱴᱟᱢᱟᱠ ᱛᱮᱜᱮ ᱡᱟᱜᱮ ᱵᱚᱸᱜᱟ ᱵᱩᱨᱩ ᱠᱟᱛᱮᱫ ᱢᱤᱫ ᱜᱷᱟᱹᱲᱤᱡ ᱮᱱᱮᱡ ᱨᱟᱹᱥᱠᱟᱹᱭᱟᱵᱚᱱ ᱚᱱᱟ ᱜᱮ ᱛᱟᱵᱚᱱ ᱟᱵᱚᱣᱟᱜ ᱫᱚ ᱨᱟᱹᱥᱠᱟᱹ ᱫᱚ ᱠᱤᱱᱛᱩ ᱵᱚᱠᱥ ᱥᱮ ᱰᱤᱡᱮ ᱮᱱᱮᱡ ᱚᱱᱟ ᱠᱚᱫᱚ ᱟᱵᱚ ᱫᱚ ᱩᱪᱤᱛ ᱜᱮ ᱵᱟᱝ ᱠᱟᱱᱟ ᱮᱠᱫᱚᱢ ᱯᱟᱹᱦᱤᱞ ᱠᱷᱚᱱ ᱠᱚ ᱠᱚᱨᱟᱣ ᱟᱹᱜᱩᱫᱟ ᱴᱟᱢᱟᱠ ᱛᱩᱢᱫᱟᱜ ᱛᱮ ᱟᱨ ᱟᱵᱚ ᱡᱩᱫᱤ ᱵᱚᱱ ᱠᱚᱨᱟᱣᱟ ᱟᱫᱚ ᱚᱱᱟ ᱫᱚ ᱦᱟᱱᱮ ᱴᱟᱢᱟᱠ ᱤᱭᱟᱹ ᱤᱭᱟᱹ ᱥᱮᱫ ᱵᱚᱠᱥ ᱥᱮᱫ ᱪᱟᱞᱟᱜᱼᱟ ᱥᱮ ᱰᱤᱡᱮ ᱮᱱᱮᱡ ᱥᱮᱫ ᱟᱫᱚ ᱴᱟᱢᱟᱠ ᱛᱩᱢᱫᱟᱜ ᱫᱚ ᱟᱫ ᱪᱟᱵᱟᱜ ᱛᱟᱵᱚᱱᱟ ᱥᱮ
ᱦᱳᱭ ᱦᱳᱭ ᱦᱳᱭ ᱟᱫᱚ ᱱᱟᱜ ᱜᱚᱢᱠᱮ ᱚᱱᱮ ᱚᱱᱟᱜᱮ ᱚᱵᱚᱥᱥᱳᱭ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱫᱟ ᱜᱚᱢᱠᱮ ᱢᱮᱱᱫᱚ ᱡᱟᱦᱟᱸ ᱱᱟᱜ ᱢᱮᱱᱫᱚ ᱢᱮᱱᱫᱚ ᱤᱱᱟᱹ ᱦᱤᱞᱳᱜ ᱫᱚ ᱠᱤᱱᱛᱩ ᱚᱱᱠᱟ ᱟᱵᱚ ᱫᱚ ᱨᱟᱹᱥᱠᱟᱹ ᱨᱚᱢᱚᱡᱽ ᱫᱤᱱ ᱫᱚ ᱵᱟᱝ ᱠᱟᱱ ᱛᱟᱵᱚᱱᱟ ᱛᱚ ᱦᱳᱭ ᱥᱮ ᱵᱟᱝ
ᱦᱮᱸ
ᱮᱱᱮ ᱦᱤᱞᱚᱹᱜ ᱫᱚ ᱟᱵᱚ ᱫᱚ ᱩᱱᱠᱩ ᱢᱟᱱᱟᱣ ᱵᱟᱛᱟᱣ ᱥᱟᱶᱛᱮ ᱩᱱᱠᱩ ᱢᱮᱱ ᱫᱚ ᱟᱹᱰᱤ ᱜᱚᱨᱚᱵᱟᱱ ᱫᱤᱱ ᱠᱟᱱ ᱛᱟᱵᱚᱱᱟ ᱦᱮᱸ ᱥᱮ ᱵᱟᱝ
ᱦᱮᱸ
ᱫᱚ ᱚᱱᱟ ᱞᱮᱠᱟ ᱛᱮ ᱜᱟᱝᱠᱮ ᱧᱮᱞᱚᱜᱚᱜ ᱠᱟᱱᱟ ᱡᱟᱦᱟᱸᱼ ᱡᱟᱦᱟᱸ ᱡᱟᱭᱜᱟ ᱠᱚᱨᱮ ᱫᱚ ᱦᱳᱭᱛᱳ ᱚᱨᱠᱮᱥᱴᱟᱨ ᱠᱚᱠᱚ ᱫᱚᱦᱚᱭᱮᱫᱟ ᱦᱟᱺᱰᱤ ᱯᱟᱹᱣᱨᱟᱹ ᱠᱚ ᱟᱠᱷᱨᱤᱧᱮᱫᱟ ᱧᱩ ᱵᱩᱞ ᱧᱩ ᱯᱟᱛ ᱢᱟᱛᱟᱞ ᱠᱟᱛᱮᱫ ᱦᱟᱱᱮ ᱡᱟᱦᱟᱸ ᱡᱟᱦᱟᱸ ᱡᱟᱦᱟᱸ ᱡᱟᱦᱟᱸ ᱠᱚᱨᱮᱫ ᱦᱭᱛᱚ ᱜᱟᱹᱰᱤ ᱠᱚ ᱜᱟᱹᱰᱤ ᱠᱚᱛᱮ ᱠᱚ ᱦᱚᱨᱚᱜ ᱦᱮᱸ ᱫᱷᱟᱠᱟᱜ ᱠᱟᱱᱟ ᱦᱮᱸ ᱥᱮ ᱵᱟᱝ ᱟᱵᱚ ᱠᱚ ᱢᱟᱱᱮ ᱟᱵᱚ ᱟᱵᱚ ᱢᱟᱹᱱᱢᱤ ᱠᱚᱣᱟᱜ ᱜᱮ ᱡᱤᱭᱚᱱ ᱱᱟᱥᱟᱜ ᱠᱟᱱ ᱛᱟᱵᱚᱱᱟ ᱦᱮᱸ ᱥᱮ ᱵᱟᱝ
ᱦᱮᱸ ᱦᱮᱸ
ᱟᱫᱚ ᱜᱚᱝᱠᱮ ᱱᱚᱜᱼᱚ‌ ᱱᱚᱣᱟ ᱠᱚᱜᱮ ᱡᱩᱫᱤ ᱟᱵᱚ ᱜᱮᱵᱚᱱ ᱵᱟᱹᱜᱤ ᱫᱟᱲᱮᱭᱟᱜᱼᱟ ᱛᱟᱦᱚᱞᱮ ᱟᱵᱚᱣᱟᱜ ᱜᱮ ᱱᱟᱯᱟᱭᱚᱜᱼᱟ ᱥᱮ ᱦᱟᱯᱮᱱ ᱫᱤᱱ ᱨᱮᱦᱚᱸ ᱥᱟᱱᱟᱢ ᱦᱚᱭ ᱦᱟᱯᱮᱱ ᱫᱤᱱ
ᱱᱤᱭᱟᱹ ᱫᱚ ᱡᱩᱫᱤ ᱵᱟᱵᱚᱱ ᱥᱮᱬᱟ ᱤᱱᱫᱤᱭᱟ ᱱᱤᱛᱚᱜ ᱠᱷᱚᱱ ᱟᱵᱚ ᱯᱚᱨᱮ ᱛᱮ ᱡᱩᱫᱤ ᱟᱵᱚᱨᱮᱱ ᱜᱤᱫᱽᱨᱟᱹ ᱥᱮ ᱦᱩᱰᱤᱧ ᱦᱚᱲ ᱜᱮ ᱥᱮ ᱟᱵᱚ ᱡᱩᱫᱤ ᱠᱚ ᱠᱩᱞᱤ ᱵᱚᱱᱟ ᱟᱵᱚ ᱛᱚᱠᱷᱚᱱ ᱡᱩᱤ ᱵᱟᱵᱚᱱ ᱞᱟᱹᱭ ᱫᱟᱲᱮᱭᱟᱜᱼᱟ ᱟᱵᱚ ᱦᱚ ᱛᱚᱠᱷᱚᱱ ᱞᱟᱹᱭ ᱟᱠᱚᱣᱟ ᱦᱮ ᱟᱯᱮ ᱫᱚᱯᱮ ᱵᱟᱰᱟᱭᱟ ᱟᱞᱮ ᱫᱚ ᱪᱮᱫ ᱞᱮ ᱵᱟᱰᱟᱭᱟ ᱟᱨᱦᱚ ᱟᱵᱚ ᱥᱮᱫ ᱦᱤᱡᱩᱜᱼᱟ ᱥᱮ ᱛᱚᱠᱷᱚᱱ ᱟᱵᱚ ᱡᱩᱫᱤᱵᱚᱱ ᱵᱟᱲᱟᱭ ᱠᱟᱜᱼᱟ ᱯᱚᱨᱮ ᱛᱮ ᱟᱵᱚᱨᱮᱱ ᱜᱤᱫᱽᱨᱟᱹ ᱥᱮ ᱟᱨᱦᱚᱸ ᱚᱱᱠᱟ ᱠᱟᱹᱴᱤᱡ ᱠᱟᱹᱴᱤᱡ ᱠᱚ ᱩᱱᱠᱩ ᱵᱚᱱ ᱞᱟᱹᱭ ᱫᱟᱲᱮ ᱥᱮᱬᱟ ᱫᱟᱲᱮᱭᱟᱠᱚᱣᱟ ᱡᱮ ᱟᱞᱮ ᱠᱚ ᱥᱮᱬᱟ ᱦᱚᱴᱚ ᱠᱟᱜ ᱞᱮᱭᱟ ᱟᱞᱮ ᱞᱮ ᱥᱮᱬᱟ ᱟᱯᱮᱭᱟ ᱮᱸᱰᱮᱠᱷᱟᱱ ᱡᱚᱛᱚ ᱠᱷᱚᱱ ᱡᱩᱫᱤ ᱡᱚᱛᱚ ᱠᱷᱚᱱ ᱡᱩᱫᱤ ᱟᱹᱵᱤᱱ ᱵᱟᱹᱵᱤᱱ ᱥᱮᱬᱟᱭᱟ ᱚᱱᱟ ᱡᱩᱫᱤ ᱟᱫ ᱪᱟᱵᱟᱜᱼᱟ ᱛᱟᱦᱚᱞᱮ ᱟᱫᱚ ᱯᱚᱨᱮ ᱛᱮ ᱩᱱᱠᱩ ᱦᱚᱸ ᱵᱟᱹᱵᱤᱱ ᱥᱮᱬᱟ ᱠᱮᱠᱚᱣᱟ ᱾
ᱦᱳᱭ ᱜᱚᱝᱠᱮ ᱩᱱᱠᱩ ᱦᱚᱠᱚ ᱦᱤᱲᱤᱧ ᱪᱟᱵᱟᱭᱟ ᱦᱮᱸ ᱥᱮ ᱵᱟᱝ?
ᱦᱮᱸ ᱞᱟᱹᱭᱟᱠᱚ ᱟᱞᱮ ᱵᱮᱛᱟᱨ ᱨᱮ ᱟᱯᱮ ᱵᱮᱛᱟᱨ ᱨᱮ ᱵᱟᱯᱮ ᱥᱮᱬᱟ ᱠᱟᱫᱟ ᱟᱞᱮ ᱫᱚ ᱪᱮᱫᱟᱜ ᱥᱮᱬᱟᱭᱟᱞᱮ ᱾
ᱦᱳᱭ ᱦᱳᱭ ᱦᱳᱭ ᱾ ᱟᱫᱚ ᱜᱚᱝᱠᱮ
ᱪᱟᱞᱟᱜᱼᱟ ᱟᱫᱚ ᱚᱱᱛᱮ ᱜᱮ ᱟᱫᱚ ᱚᱱᱟᱜᱮ ᱴᱟᱢᱟᱠ ᱛᱩᱢᱫᱟᱜ ᱫᱚ ᱟᱫᱚ ᱟᱫ ᱪᱟᱵᱟᱜ ᱠᱟᱱᱟ ᱟᱥᱛᱮ ᱟᱥᱛᱮ ᱾
ᱢᱮᱱ ᱫᱚ ᱢᱟᱱᱮ ᱱᱟᱯᱟᱭ ᱰᱟᱦᱟᱨ ᱥᱮᱫ ᱫᱚ ᱱᱟ ᱦᱟᱜ ᱵᱟᱵᱚᱱ ᱪᱟᱞᱟᱜᱼᱟ ᱵᱟᱹᱲᱤᱡ ᱰᱟᱦᱟᱨ ᱥᱮᱫ ᱜᱮ ᱦᱟᱜ ᱵᱚᱱ
ᱦᱮᱸ ᱦᱮᱸ
ᱦᱳᱭ ᱜᱚᱢᱠᱮ ᱢᱟ ᱛᱟᱦᱚᱞᱮ ᱜᱟᱯᱟᱞᱢᱟᱨᱟᱣ ᱛᱮᱜᱮ ᱟᱹᱰᱤᱜᱟᱱ ᱥᱚᱢᱚᱭ ᱦᱚᱸ ᱦᱩᱭᱮᱱ ᱛᱟᱞᱟᱝᱟ ᱮᱸ ᱱᱤᱭᱟᱹ ᱜᱚᱞᱯᱚ ᱫᱚ ᱱᱟᱦᱟᱜ ᱱᱚᱰᱮ ᱜᱮᱞᱟᱝ ᱢᱩᱪᱟᱹᱫᱟ ᱾ ᱢᱟ ᱛᱟᱦᱞᱮ ᱡᱚᱦᱟᱨ ᱜᱮ ᱦᱮᱸ
ᱦᱮᱸ ᱡᱚᱦᱟᱨ ᱜᱮ ᱾ ᱦᱮᱸ ᱡᱚᱦᱟᱨ ᱜᱮ